ᱦᱮᱸ ᱥᱟᱹᱜᱩᱱ ᱥᱮᱛᱟᱜ
ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱱᱤᱛᱚᱜ ᱫᱚ
ᱪᱤᱠᱟᱹ ᱫᱚ ᱚᱱᱠᱟ ᱫᱚ ᱵᱟᱝ ᱦᱮ ᱵᱮᱨᱟᱫ ᱵᱟᱲᱟ ᱠᱟᱛᱮᱫ ᱠᱷᱚᱥᱞᱟ ᱠᱚ ᱱᱟᱥᱮ ᱛᱟᱥᱮ ᱦᱩᱭᱮᱱ ᱛᱮ
ᱚ
ᱫᱟᱹᱛᱟᱹᱱᱤ ᱠᱚ ᱦᱮᱡ ᱦᱩᱭ ᱟᱠᱟᱱᱟ ᱟᱨᱠᱤ
ᱦᱮᱸ ᱤᱧ ᱦᱚᱸ ᱚᱱᱠᱟ ᱜᱮ ᱥᱮᱛᱟᱜ ᱨᱮ ᱵᱮᱨᱮᱫ ᱠᱟᱛᱮ ᱱᱚᱜ ᱚᱭ ᱢᱟᱴ ᱥᱮᱫ ᱨᱮ ᱢᱤᱱᱟᱹᱧᱟ ᱵᱟᱲ ᱜᱮ ᱠᱚᱧ ᱧᱮᱞ ᱵᱟᱲᱟᱭᱮᱫᱼᱟ
ᱟᱪᱪᱷᱟ ᱵᱟᱲᱜᱮ ᱠᱚᱨᱮ ᱡᱟᱦᱱᱟᱜ ᱨᱚᱦᱚᱭ ᱦᱩᱭ ᱠᱟᱱᱟ ᱥᱮ
ᱵᱟᱲᱜᱮ ᱨᱮᱫᱚ ᱵᱟᱝ ᱨᱚᱦᱚᱭ ᱠᱟᱱᱟ ᱚᱱᱟ ᱛᱚᱞᱟ ᱠᱚᱜᱮ ᱧᱮᱞ ᱵᱟᱲᱟ ᱦᱩᱭᱩᱜ ᱠᱟᱱ ᱛᱟᱦᱮᱸ ᱟᱨᱠᱤ
ᱪᱮᱫ ᱞᱮᱠᱟ ᱦᱟᱨᱟ ᱠᱟᱱᱟ
ᱦᱮᱸ ᱦᱮᱸ ᱡᱤᱠᱟᱹᱜ ᱠᱟᱱᱟ ᱦᱟᱸᱜ
ᱟᱨ ᱠᱷᱚᱥᱞᱟ ᱛᱤᱥᱮ ᱫᱚ ᱟᱰᱤ ᱦᱮᱸ ᱜᱚᱢᱠᱮ ᱞᱟᱹᱭ ᱢᱮ
ᱞᱟᱹᱭ ᱫᱟᱹᱧ ᱫᱟᱜ ᱧᱟᱢ ᱤᱫᱤᱭᱟᱜ ᱠᱟᱱᱟᱭ ᱥᱮ ᱵᱟᱝ ᱛᱚᱞᱟ ᱨᱮ
ᱫᱟᱜ ᱫᱟᱜ ᱜᱮᱛᱚ ᱜᱚᱝᱠᱮ ᱫᱚᱢᱮ ᱠᱟᱹᱴᱤᱡ ᱛᱤᱥ ᱞᱮ ᱮᱨ ᱞᱮᱫᱼᱟ ᱛᱚᱠᱷᱚᱱ ᱫᱚ ᱫᱟᱜᱮᱜ ᱛᱟᱦᱮᱜᱼᱟ ᱱᱤᱛᱚᱜ ᱱᱤᱛ ᱜᱷᱟᱹᱲᱤᱡ ᱫᱚ ᱵᱟᱭ ᱫᱟᱜ ᱧᱚᱜᱮᱭᱟ ᱛᱟᱦᱚᱞᱮ ᱠᱷᱟᱱ ᱥᱚᱢᱚᱥᱟ ᱦᱩᱭᱩᱜ ᱠᱟᱱ ᱜᱮᱭᱟ ᱦᱮᱸ ᱟᱯᱮ ᱥᱮᱫ ᱚᱠᱟ ᱞᱮᱠᱟ ᱫᱟᱜ
ᱦᱩᱸ ᱟᱞᱮ ᱥᱮᱫ ᱦᱚᱸ ᱚᱱᱠᱟ ᱫᱚ ᱵᱟᱹᱱᱩᱜ ᱠᱟᱫᱟ ᱚᱱᱠᱟ ᱫᱟᱜ ᱫᱚ ᱵᱟᱹᱱᱩᱜ ᱠᱟᱫᱟ
ᱚ ᱛᱟᱦᱚᱞᱮ ᱪᱮᱫ ᱠᱚᱯᱮ ᱨᱚᱦᱚᱭ ᱵᱟᱲᱟ ᱠᱟᱜᱼᱟ ᱱᱤᱛ ᱜᱷᱟᱹᱲᱤᱡ ᱫᱚ
ᱨᱚᱦᱚᱭ ᱫᱚ ᱵᱟᱹᱱᱩᱜ ᱠᱟᱫᱟ
ᱚ
ᱛᱟᱨ ᱯᱚᱨᱮ ᱵᱮᱥ ᱵᱟᱲᱟ ᱜᱮᱭᱟᱢ ᱛᱚ
ᱦᱮᱸ ᱱᱤᱭᱟᱹ ᱜᱷᱟᱹᱲᱤᱡ ᱫᱚ ᱵᱮᱥ ᱵᱟᱲᱟ ᱜᱮ ᱟᱢᱜᱮ ᱚᱠᱟ ᱞᱮᱠᱟ
ᱤᱧᱦᱚᱸ ᱱᱤᱭᱟᱹ ᱜᱷᱟᱹᱲᱤᱡ ᱫᱚ ᱵᱮᱥ ᱵᱟᱲᱟ ᱜᱮ ᱢᱤᱱᱟᱹᱧᱟ ᱛᱟᱨᱯᱚᱨᱮ ᱦᱟᱸᱜ ᱪᱤᱠᱟᱹᱜᱼᱟ ᱟᱨ ᱦᱮᱸ ᱞᱟᱹᱭ ᱛᱟᱞᱟᱝ ᱢᱮ
ᱠᱷᱚᱥᱞᱟ ᱠᱚ ᱪᱮᱫ ᱞᱮᱠᱟ ᱚᱱᱛᱮ ᱦᱩᱭ ᱞᱮᱱᱟ ᱥᱮ ᱟᱯᱮ ᱥᱮᱫ ᱫᱚ
ᱠᱷᱚᱥᱚᱞᱟ ᱫᱚ ᱜᱚᱝᱠᱮ ᱦᱮᱸ ᱟᱞᱮ ᱢᱟ ᱦᱟᱱᱮ ᱟᱹᱞᱩ ᱛᱟᱭᱚᱢ ᱛᱟᱭᱚᱢ ᱛᱮᱜᱮ ᱞᱮ ᱨᱚᱦᱚᱭ ᱠᱮᱫ ᱟᱨ ᱚᱱᱠᱟ ᱥᱚᱢᱚᱥᱥᱟ ᱦᱮᱡ ᱮᱱ ᱵᱟᱝ ᱵᱟᱝ ᱛᱟᱦᱮᱸ ᱞᱮᱱ ᱛᱟᱨᱯᱚᱨᱮ ᱯᱷᱚᱥᱞᱟ ᱦᱚᱸᱞᱮ ᱮᱨ ᱞᱮᱜ ᱟ ᱠᱤᱱᱛᱩ ᱟᱹᱰᱤ ᱡᱟᱹᱥᱛᱤ ᱞᱮ ᱮᱨ ᱞᱮᱜ ᱟ ᱠᱤᱱᱛᱩ ᱚᱱᱮ ᱫᱟᱜ ᱠᱮᱫᱟᱭ ᱥᱮ ᱡᱟᱹᱥᱛᱤ ᱟᱫᱚ ᱩᱱ ᱨᱮᱜᱮ ᱥᱟᱱᱟᱢᱟᱜ ᱜᱚᱡ ᱪᱟᱵᱟᱭᱱᱟ ᱟᱞᱮ ᱢᱟᱴᱷ ᱨᱮᱫᱚ ᱥᱟᱱᱟᱢ ᱦᱚᱲᱟᱜ ᱜᱚᱡ ᱪᱟᱵᱟ ᱞᱮᱱᱟ ᱟᱨᱠᱤ ᱟᱫᱚ ᱠᱷᱚᱥᱞᱟ ᱫᱚ ᱚᱱᱟ ᱥᱩᱫᱩ ᱥᱩᱱᱩᱢ ᱡᱚᱢ ᱞᱮᱠᱟ ᱜᱮ ᱛᱟᱦᱮᱸ ᱠᱟᱱᱟ ᱟᱹᱠᱷᱨᱤᱧ ᱞᱮᱠᱟ ᱫᱚ ᱵᱟᱝ ᱦᱩᱭ ᱟᱠᱟᱱᱟ
ᱛᱟᱦᱞᱮ ᱟᱯᱮ ᱫᱚ ᱟᱯᱮ ᱫᱚ ᱛᱟᱦᱮᱞᱮ ᱯᱷᱚᱥᱚᱞᱮ ᱠᱚᱯᱮ ᱛᱟᱥᱮᱫ ᱫᱷᱮᱨ ᱜᱮᱦᱮ ᱱᱟᱜ-ᱟ ᱥᱮ ᱪᱮᱫ
ᱰᱷᱮᱨ ᱫᱚ ᱵᱟᱝ ᱢᱟᱱᱮ ᱚᱱᱟ ᱯᱳᱭᱞᱳ ᱡᱟᱦᱟᱸ ᱮᱨ ᱦᱩᱭ ᱞᱮᱱᱟ ᱚᱱᱟ ᱮᱨ ᱨᱮ ᱵᱟᱝ
ᱦᱮᱸ
ᱟᱨᱦᱚᱸ ᱫᱚᱥᱨᱟ ᱠᱟᱨ ᱛᱮ ᱮᱨ ᱦᱩᱭ ᱞᱮᱱᱟ ᱟᱨᱠᱤ ᱛᱟᱭᱚᱢ ᱠᱟᱱᱟ ᱫᱚ ᱱᱤᱭᱟᱹ ᱫᱷᱟᱣ ᱫᱚ ᱢᱟᱲᱟᱝ ᱛᱮᱱᱟᱜ ᱫᱚ ᱢᱟᱲᱟᱝ ᱨᱮ ᱦᱩᱭᱱᱟ
ᱦᱮᱸ
ᱟᱨ ᱱᱤᱛᱳᱜ ᱛᱟᱭᱱᱚᱢ ᱛᱮᱱᱟᱜ ᱫᱚ ᱱᱤᱛᱳᱜ
ᱚ
ᱟᱢ ᱛᱚ ᱢᱤᱫᱴᱟᱝ ᱮᱨ ᱠᱟᱛᱮ ᱫᱚ ᱠᱤᱪᱷᱩ ᱫᱤᱱ ᱫᱚᱢ ᱠᱚᱭᱚᱜ ᱜᱮᱭᱟ ᱥᱮ ᱛᱟᱸᱜᱤ ᱛᱟᱲᱟᱜ ᱨᱮ ᱚᱢᱚᱱᱚᱜᱼᱟ ᱚᱢᱚᱱᱚᱜᱼᱟ ᱡᱚᱠᱷᱚᱱ ᱧᱮᱞᱫᱟ ᱡᱮ ᱵᱟᱝ ᱚᱢᱚᱱᱚᱜ ᱠᱟᱱ ᱜᱮᱭᱟ ᱛᱟᱦᱚᱞᱮ ᱟᱫᱚ ᱚᱱᱟ ᱫᱚ ᱩᱵ ᱠᱟᱛᱮ ᱟᱨᱚᱦᱚᱸ ᱫᱚᱥᱨᱟ ᱛᱮ ᱚᱱᱠᱟ ᱵᱮᱯᱟᱨ
ᱩᱸ ᱟᱞᱮᱦᱚᱸ ᱢᱤᱫ ᱫᱷᱟᱣ ᱫᱚ ᱚᱱᱠᱟ ᱦᱟᱱᱟ ᱠᱟᱛᱮᱞᱮ ᱨᱚᱦᱚᱭ ᱞᱮ ᱜᱮ ᱢᱮᱱᱠᱷᱟᱱ ᱚᱱᱟ ᱫᱟᱜ ᱟᱨ ᱫᱚᱢᱮ ᱫᱚᱢᱮ ᱥᱟᱢᱴᱟᱣ ᱦᱩᱭᱱᱟ ᱤᱭᱟᱹ ᱵᱟᱲᱟ ᱦᱩᱭᱱᱟ ᱟᱹᱰᱤ ᱚᱱᱮ ᱯᱳ ᱵᱟᱲᱟ ᱦᱩᱭᱱᱟ ᱮᱱᱛᱮ ᱨᱮᱦᱚᱸ ᱠᱤᱱᱛᱩ ᱫᱟᱜ ᱞᱮᱫᱟᱭ ᱥᱮ ᱫᱚᱢᱮ ᱡᱟᱹᱥᱛᱤ ᱚᱱᱟ ᱴᱟᱭᱤᱢ ᱫᱚ ᱟᱫᱚ ᱜᱚᱡ ᱮᱱᱟ᱾ ᱟᱨ ᱫᱟᱜ ᱛᱚ ᱛᱤᱞᱢᱤᱧ ᱛᱚ ᱵᱟᱭ ᱫᱟᱜ ᱨᱮᱛᱚ ᱵᱟᱝ ᱦᱩᱭᱩᱜ-ᱟ ᱛᱚ ᱛᱟᱦᱚᱞᱮ ᱠᱷᱟᱱ ᱟᱫᱚ ᱵᱟᱝ ᱦᱩᱭ ᱞᱮ ᱞᱮᱱᱟ
ᱵᱟᱝ ᱜᱚᱝᱠᱮ ᱟᱫᱚ ᱤᱭᱟᱹ ᱛᱤᱞᱢᱤᱧ ᱫᱚ ᱱᱤᱭᱟᱹ ᱜᱮᱯᱮ ᱞᱟᱹᱭᱟ ᱵᱷᱟᱫᱚᱨ ᱵᱚᱸᱜᱟ ᱡᱟᱦᱟᱸ ᱠᱚ ᱮᱨ ᱮᱨᱟ ᱚᱱᱟ ᱫᱚ ᱛᱟᱦᱚᱞᱮ ᱪᱮᱫ ᱯᱮ ᱞᱟᱹᱭ ᱜᱮᱭᱟ?
ᱵᱷᱟᱫᱚᱨ ᱵᱚᱸᱜᱟ
ᱦᱮᱸ ᱱᱤᱭᱟᱹ ᱜᱮ ᱚᱱᱟᱜᱮ ᱟᱞᱮ ᱫᱚ ᱛᱤᱞᱢᱤᱧ ᱞᱮ ᱢᱮᱛᱟᱜᱼᱟ᱾ ᱱᱚᱣᱟ ᱫᱚ ᱠᱷᱚᱥᱞᱟ ᱜᱮ ᱢᱮᱱ ᱦᱩᱭᱩᱜᱼᱟ ᱟᱨᱠᱤ ᱦᱟᱱᱟ ᱫᱚ ᱫᱟᱜ ᱫᱚᱨᱠᱟᱨᱚᱜᱼᱟ ᱦᱟᱱᱟᱴᱟᱜ ᱫᱚ ᱚᱱᱠᱮᱱ ᱜᱮᱭᱟ ᱢᱤᱫ ᱜᱮ ᱚᱱᱟ ᱫᱚ ᱦᱟᱱᱟ ᱰᱳᱢᱵᱩᱜ ᱠᱚᱨᱮᱜ ᱠᱚ ᱢᱮᱥᱟᱣᱟᱜ ᱜᱮᱭᱟ ᱠᱚ
ᱚ ᱛᱟᱦᱚᱞᱮ ᱵᱷᱟᱫᱚᱨ ᱵᱚᱸᱜᱟ ᱦᱚᱸᱯᱮ ᱨᱚᱦᱚᱭ ᱜᱮᱭᱟ?
ᱵᱷᱟᱫᱚᱨ ᱵᱚᱸᱜᱟ ᱦᱮᱱᱟᱜ ᱟᱠᱟᱫᱟ ᱚᱱᱟ ᱫᱚ ᱱᱚᱝᱠᱟᱱᱟᱜ ᱫᱚ ᱵᱟᱝ ᱢᱟᱹᱴᱭᱟᱹᱲ ᱨᱮ ᱫᱚ ᱵᱟᱝ ᱦᱟᱱᱮ ᱤᱭᱟᱹ ᱧᱚᱜ ᱵᱟᱹᱞᱤ ᱧᱚᱜ ᱡᱟᱭᱜᱟ ᱨᱮ ᱦᱟᱱᱟ ᱥᱤᱢᱞᱟᱯᱟᱞ ᱚᱱᱟ ᱫᱷᱟᱨᱮ
ᱦᱮᱸ
ᱚᱱᱛᱮ ᱫᱚ ᱵᱷᱟᱫᱚᱨ ᱵᱚᱸᱜᱟ ᱦᱚᱸ ᱠᱚ ᱮᱨ ᱜᱮᱭᱟ᱾ ᱚᱱᱟᱴᱟᱜ ᱜᱮ ᱠᱚ ᱢᱮᱛᱟᱜᱼᱟ ᱛᱤᱞᱢᱤᱧ ᱫᱚ
ᱚ ᱟᱞᱮ ᱫᱚ ᱱᱚᱣᱟ ᱦᱚᱸ ᱛᱤᱞᱢᱤ ᱞᱮ ᱞᱟᱹᱭ ᱜᱮᱭᱟ᱾
ᱦᱳᱭ ᱟᱨᱠᱤ ᱚᱱᱟᱜᱮ ᱟᱹᱰᱤ ᱦᱚᱲ ᱟᱫᱚ ᱤᱧᱟᱹᱜ ᱦᱚᱸ ᱢᱚᱱᱮ ᱨᱮ ᱠᱩᱠᱞᱤ ᱦᱤᱡᱩᱜ ᱛᱤᱧ ᱜᱮ ᱡᱮ ᱛᱤᱞᱢᱤᱧ ᱫᱚ ᱠᱟᱴᱟᱜ ᱠᱟᱱᱟ ᱟᱨ ᱠᱷᱚᱥᱞᱟ ᱫᱚ ᱠᱟᱴᱟᱜ ᱠᱟᱱᱟ ᱥᱮ ᱵᱟᱱᱟᱨ ᱜᱮ ᱢᱤᱫ ᱜᱮᱭᱟ ᱟᱫᱚ ᱚᱱᱠᱟ ᱜᱮ ᱤᱧ ᱦᱚᱸ ᱢᱤᱫ ᱫᱷᱟᱣ ᱵᱟᱥ ᱜᱟᱹᱰᱤ ᱪᱮᱛᱟᱱ ᱛᱤᱧ ᱪᱟᱞᱟᱜ ᱠᱟᱱᱟ᱾ ᱫᱚ ᱠᱚᱭᱚᱜ ᱟᱜ ᱠᱟᱱᱟ᱾ ᱤᱫᱤ ᱵᱟᱵᱟᱨᱮ ᱛᱟᱨ ᱦᱚᱸ ᱞᱟᱹᱭᱫᱤᱹᱧ ᱡᱟᱹᱯᱩᱫ ᱫᱤᱱ ᱦᱚᱸ ᱦᱮ ᱠᱷᱚᱥᱞᱟ ᱠᱚ ᱮᱨ ᱟᱠᱟᱫ ᱫᱚ ᱱᱚᱛᱮ ᱫᱚ᱾ ᱟᱫᱚ ᱠᱩᱞᱤ ᱠᱮᱫ ᱠᱚᱣᱟᱹᱧ ᱚᱲᱟᱜ ᱨᱮ ᱞᱮᱭᱫᱤᱧ ᱱᱮᱛᱟᱨ ᱦᱚᱸ ᱠᱷᱚᱥᱞᱟ ᱟᱫᱚ ᱞᱮᱠᱟ ᱚᱱᱟ ᱫᱚ ᱠᱷᱚᱥᱞᱟ ᱫᱚ ᱵᱟᱝ ᱠᱟᱱᱟ᱾ ᱚᱱᱟ ᱫᱚ ᱛᱤᱞᱢᱤᱧ ᱠᱟᱱᱟ᱾ᱟᱫᱚ ᱞᱮᱭᱫᱟ ᱚ ᱟᱪᱪᱷᱟ ᱛᱤᱞᱢᱤᱧ ᱟᱞᱟᱫᱟ ᱜᱮᱭᱟ ᱦᱮᱸ ᱡᱟᱦᱟ ᱚᱱᱟ ᱯᱷᱩᱴ ᱰᱩᱵᱚᱜ ᱨᱮ ᱵᱟᱵᱚᱱ ᱢᱮᱥᱟᱣᱟᱜ ᱜᱮᱭᱟ
ᱚ
ᱟᱫᱚ ᱚᱻ ᱟᱪᱪᱷᱟ ᱟᱪᱪᱷᱟ ᱚᱱᱠᱟ ᱵᱮᱯᱟᱨ ᱟᱨ ᱚᱱᱟ ᱟᱹᱫᱟᱹᱭ ᱫᱚ ᱱᱚᱝᱠᱟ ᱟᱵᱚ ᱫᱚ ᱡᱮᱢᱚᱱ ᱱᱚᱣᱟ ᱫᱚᱵᱚᱱ ᱡᱟᱸᱠ ᱫᱟᱵᱚᱱ ᱥᱮ ᱱᱚᱣᱟ ᱠᱷᱚᱥᱞᱟ ᱠᱚᱫᱚ᱾ ᱚᱱᱟ ᱫᱚ ᱡᱟᱠ ᱫᱚ ᱵᱟᱝ ᱚᱱᱟ ᱫᱚ ᱤᱨ ᱟᱹᱜᱩᱭᱟᱢ ᱟᱨ ᱰᱟᱭᱨᱮᱴ ᱮᱢ ᱛᱟᱥᱮᱭᱟ᱾ ᱚᱱᱟ ᱮᱰᱮ ᱠᱷᱟᱱ ᱯᱷᱟᱴᱟᱣ ᱦᱚᱪᱚᱭᱟ ᱚᱱᱟ ᱛᱟᱥᱮ ᱛᱮᱜᱮᱢ ᱯᱷᱟᱴᱟᱣ ᱦᱚᱪᱚᱭᱟ ᱚᱱᱟ ᱜᱩᱢᱟᱹᱞ ᱦᱮ ᱫᱚ ᱚᱱᱟ ᱨᱮᱱᱟᱜ ᱥᱟᱫ ᱫᱚ ᱵᱟᱢ ᱧᱟᱢᱟ
ᱚ ᱟᱵᱚ ᱫᱚ ᱚᱱᱟ ᱠᱷᱚᱥᱚᱞᱟ ᱫᱚ ᱛᱟᱦᱚᱞᱮ ᱛᱚ ᱜᱩᱹᱢᱟᱣ ᱦᱚᱪᱚ ᱠᱟᱛᱮ ᱵᱚᱱ ᱛᱟᱥᱮᱭᱟ ᱦᱮᱸ ᱥᱮ
ᱛᱟᱥᱮᱭᱟ ᱦᱮᱸ ᱟᱨ ᱚᱱᱟ ᱫᱚ ᱛᱤᱞᱢᱤᱧ ᱫᱚ ᱠᱷᱩᱥ ᱡᱟᱦᱟᱸ ᱠᱚ ᱞᱟᱹᱭ ᱫᱚ ᱢᱟᱱᱮ ᱜᱩᱢᱟᱹ ᱦᱚᱪᱚ ᱫᱚ ᱵᱟᱝ ᱜᱟᱱᱚᱜᱼᱟ ᱚᱱᱟ ᱫᱚ ᱵᱟᱠᱷᱟᱱ ᱥᱤᱵᱤᱞ ᱜᱮ ᱪᱟᱵᱟᱜᱼᱟ
ᱡᱟᱭᱦᱳᱠ ᱱᱚᱣᱟ ᱨᱮᱱᱟᱜ ᱯᱟᱨᱛᱷᱚᱠᱚ ᱫᱚ ᱟᱢ ᱴᱷᱮᱱ ᱠᱷᱚᱱ ᱥᱮᱲᱟ ᱜᱮ᱾ᱤᱧ ᱦᱚᱸ ᱞᱟᱦᱟ ᱵᱟᱹᱧ ᱵᱟᱲᱟᱭ ᱛᱟᱦᱮᱸᱫ ᱡᱮ ᱵᱷᱟᱫᱚᱨ ᱵᱚᱸᱜᱟ ᱦᱚᱸ ᱡᱟᱦᱟᱸᱢ ᱞᱟᱹᱭ ᱠᱮᱫᱟ ᱚᱱᱟ ᱚᱱᱠᱟ ᱫᱚ ᱵᱟᱹᱧ ᱵᱟᱲᱟᱭᱟ ᱛᱟᱦᱮᱫ ᱛᱚ ᱛᱟᱦᱚᱞᱮ ᱟᱪᱪᱷᱟ ᱥᱟᱦ ᱵᱤᱵᱷᱟᱜᱽ ᱚ ᱟᱪᱪᱷᱟ ᱟᱪᱪᱷᱟ ᱟᱪᱪᱷᱟ ᱴᱷᱤᱠ ᱴᱷᱤᱠ
ᱥᱟᱱᱟᱢ ᱞᱮᱠᱟᱱ ᱡᱟᱭᱜᱟ ᱨᱮᱫᱚ ᱵᱟᱝ ᱦᱩᱭᱩᱜᱼᱟ᱾ ᱦᱮᱸ ᱞᱟᱹᱭᱢᱮ?
ᱦᱮᱸ ᱦᱮᱸ ᱛᱟᱦᱚᱞᱮ ᱛᱤᱞᱢᱤᱧ ᱫᱚ ᱥᱟ ᱠᱟᱛᱮ ᱛᱤᱱ ᱨᱚᱠᱚᱢ ᱛᱮ ᱦᱟᱹᱴᱤᱧ ᱜᱟᱱᱚᱜᱼᱟ ᱞᱟᱹᱭ ᱛᱟᱞᱟ ᱢᱮᱥᱮ ᱟᱵᱚ ᱡᱮᱢᱚᱱ ᱵᱚᱱ ᱞᱟᱹᱭᱟ ᱵᱟ ᱤᱭᱟᱹ ᱠᱷᱚᱥᱞᱟ ᱞᱟᱭ ᱢᱮᱥᱮ ᱠᱷᱚᱥᱞᱟ
ᱠᱷᱚᱥᱞᱟ ᱫᱚ ᱚᱱᱠᱟ ᱤᱧ ᱦᱚᱸ ᱵᱟᱹᱧ ᱵᱟᱰᱟᱭᱟ ᱡᱮ ᱛᱤᱱᱟᱹᱜ ᱞᱮᱠᱟᱛᱮ ᱦᱟᱹᱴᱤᱧ ᱜᱟᱱᱚᱜᱼᱟ ᱮᱱᱛᱮ
ᱦᱟᱱᱮ ᱦᱟᱱᱮ ᱞᱟᱹᱭᱮᱛ ᱛᱟᱦᱮᱫ ᱠᱚ ᱡᱮ ᱢᱤᱫᱴᱟᱱ ᱦᱮᱸᱫᱮ ᱦᱮᱸᱫᱮ ᱨᱚᱝᱟᱜ ᱢᱤᱫᱴᱟᱝ ᱦᱤᱡᱩᱜ ᱫᱚᱢᱮ ᱦᱮᱸᱫᱮ ᱜᱮ ᱜᱟᱲᱚᱜ ᱜᱮᱭᱟ ᱦᱮᱸ ᱥᱮ ᱚᱱᱟ ᱚᱱᱟ ᱟᱞᱟᱫᱟ ᱟᱨ ᱡᱟᱦᱟᱸ ᱟᱵᱚ ᱛᱮᱢᱚ ᱛᱮᱢᱚᱱ ᱫᱚ ᱵᱟᱝ ᱤᱭᱟᱹᱜᱼᱟ᱾ ᱦᱚᱸ ᱚᱱᱠᱟ ᱟᱞ ᱥᱮᱫ ᱫᱚᱠᱚ ᱦᱮᱸᱫᱮ ᱛᱤᱞᱟᱹᱢᱤᱧ ᱠᱩ ᱞᱟᱹᱭ ᱜᱮᱭᱟ ᱛᱚ ᱢᱤᱫᱴᱟᱝ ᱫᱚ ᱟᱨ ᱢᱤᱫᱴᱟᱝ ᱫᱚ ᱦᱮᱸᱫᱮ ᱠᱷᱚᱥᱞᱟ ᱟᱨ ᱢᱤᱫᱴᱟᱝ ᱫᱚ ᱟᱨ ᱡᱟᱦᱟᱸ ᱵᱚᱱ ᱟᱹᱠᱷᱨᱤᱧ ᱧᱚᱜ ᱜᱮᱭᱟ ᱟᱹᱰᱤ ᱡᱟᱹᱥᱛᱤ ᱚᱱᱠᱟ᱾
ᱦᱩᱸ ᱦᱩᱸ ᱟᱪᱪᱷᱟ᱾ ᱟᱫᱚ ᱦᱮᱸ ᱪᱚᱝ ᱟᱫᱚ ᱤᱧᱦᱚ ᱚᱱᱟ ᱫᱚ ᱵᱟᱹᱧ ᱵᱟᱲᱟᱭᱟ ᱚᱱᱟ ᱦᱮᱸᱫᱮ ᱠᱷᱚᱥᱞᱟ ᱫᱚ ᱮ ᱡᱟᱥᱛᱤ ᱪᱮᱫ ᱞᱟᱹᱜᱤᱫ ᱪᱮᱫ ᱛᱤᱱ ᱠᱚᱨᱮᱜ ᱯᱮ ᱮᱨ ᱜᱮᱭᱟ ᱥᱮ ᱱᱚᱣᱟ ᱥᱟᱶ ᱛᱮᱜᱮ ᱮᱨᱚᱜᱚᱜᱼᱟ?
ᱚ
ᱟᱨ ᱚᱱᱟ ᱫᱚ ᱪᱮᱫ ᱵᱚᱱ ᱪᱤᱠᱟᱹᱭᱟ ᱡᱚᱢ ᱞᱟᱹᱜᱤᱫ ᱥᱮ ᱟᱹᱠᱷᱨᱤᱧ ᱞᱟᱹᱜᱤᱫ?
ᱱᱚᱣᱟ ᱥᱟᱶᱛᱮᱜᱮ ᱚᱱᱟ ᱦᱚᱸ ᱟᱹᱠᱷᱨᱤᱧ ᱞᱟᱹᱜᱤᱫ ᱫᱚ ᱚᱠᱚᱭ ᱚᱠᱟᱴᱟᱜᱼᱮ ᱠᱩᱥᱤᱭᱟᱜᱼᱟ ᱚᱱᱟᱴᱟᱜᱼᱮ ᱮᱨᱟ ᱡᱮᱢᱚᱱ ᱦᱩᱲᱩ ᱛᱚ ᱢᱤᱫᱴᱟᱝ ᱦᱩᱲᱩ ᱛᱚ ᱵᱟᱹᱱᱩᱜᱼᱟ ᱦᱮᱸ ᱥᱮ ᱜᱚᱝᱠᱮ? ᱟᱭᱢᱟ ᱨᱚᱠᱚᱢ ᱦᱚᱲ ᱢᱮᱱᱟᱜᱼᱟ ᱚᱱᱠᱟᱜᱼᱮ ᱚᱱᱟ ᱨᱮᱱᱟᱜ ᱦᱚᱸ ᱵᱷᱟᱜᱽ ᱦᱮᱱᱟᱜᱼᱟ᱾
ᱚ
ᱦᱸ ᱟᱞᱮᱥᱮᱫ ᱚᱱᱠᱟ ᱠᱚ ᱨᱚᱦᱚᱭ ᱜᱮᱭᱟ ᱛᱚ,
ᱟᱪᱪᱷᱟ ᱦᱮᱸᱛᱚ ᱤᱧᱟᱹᱜ ᱦᱚᱸ ᱚᱱᱠᱟ ᱵᱟᱰᱟᱭ ᱫᱚ ᱵᱟᱝ ᱛᱟᱦᱮᱸ ᱠᱟᱱᱟ ᱚᱱᱟ ᱦᱮᱸᱫᱮ ᱥᱮ ᱟᱞᱮ ᱫᱚ ᱢᱤᱫᱴᱟᱝ ᱜᱮ ᱡᱟᱦᱟᱸ ᱞᱮ ᱧᱮᱞ ᱠᱟᱫᱟ ᱤᱱᱟᱹᱜᱮ ᱦᱮᱸᱥᱮ?
ᱚ ᱛᱟᱦᱚᱞᱮ ᱱᱚᱣᱟ ᱱᱚᱣᱟ ᱱᱚᱣᱟ ᱠᱷᱚᱥᱞᱟ ᱫᱚ ᱛᱟᱦᱚᱞᱮ ᱟᱯᱮ ᱨᱟᱥᱛᱟ ᱨᱮᱯᱮ ᱛᱟᱥᱮ ᱠᱟᱜᱼᱟ ᱥᱮ ᱪᱤᱠ ᱪᱤᱠᱟᱹ ᱛᱟᱯᱮ ᱟᱹ ᱫᱟᱹᱭ ᱞᱟᱹᱜᱤᱫ ᱱᱚᱣᱟᱴᱟᱜ ᱫᱚ? ᱦᱚᱸ
ᱦᱮᱸ
ᱟᱫᱚ ᱵᱟᱠᱷᱟᱱ ᱫᱚ ᱵᱟᱹᱱᱩᱜ ᱟᱠᱟᱫᱟ ᱚᱱᱠᱟ ᱫᱚ ᱢᱟᱴᱷ ᱠᱷᱫᱚ ᱡᱮ ᱦᱟᱱᱟ ᱢᱤᱫ ᱢᱤᱫᱴᱟᱝ ᱵᱚᱞ ᱜᱨᱟᱣᱩᱱ ᱦᱮᱱᱟᱜᱫᱟ ᱥᱟᱜᱤᱧ ᱜᱮᱭᱟ ᱟᱞ ᱴᱷᱮᱡ ᱠᱷᱚᱱᱟᱜ ᱫᱚ ᱱᱚᱛᱮᱱᱟᱜ ᱞᱟᱦᱟ ᱠᱷᱚᱱ ᱫᱚᱢᱮ ᱡᱟᱹᱥᱛᱤ ᱦᱩᱭᱩᱜ ᱛᱟᱦᱮᱸᱫᱼᱟ ᱚᱱᱠᱟ ᱫᱚ ᱵᱟᱝ ᱦᱩᱭ ᱠᱟᱱᱟ ᱛᱚ ᱱᱤᱭᱟᱹ ᱫᱷᱟᱣ ᱫᱚ ᱩᱱ ᱚᱠᱛᱚ ᱫᱚ ᱧᱮᱞ ᱠᱟᱱᱟ ᱚᱱᱟ ᱠᱚᱨᱮ ᱜᱮ, ᱮᱻ ᱡᱟᱦᱟᱸ ᱠᱚ ᱞᱮ ᱫᱚ᱾ ᱱᱚᱣᱟ ᱵᱚᱞ ᱜᱨᱟᱣᱩᱱᱰ ᱠᱚ ᱫᱷᱟᱨᱮ ᱠᱚ ᱱᱚᱣᱟ ᱵᱚᱞ ᱜᱨᱟᱣᱩᱱ ᱫᱷᱟᱨᱮ ᱠᱷᱚᱱᱟᱜᱼᱚ ᱡᱚᱠᱷᱚᱱ ᱞᱮ ᱨᱟᱠᱟᱵ ᱤᱫᱤ ᱛᱟᱦᱮᱸ ᱱᱚᱛᱮ ᱨᱮᱜᱮᱞᱮ ᱫᱚᱦᱚ ᱠᱟᱜ ᱛᱟᱦᱮᱸᱫ᱾ ᱟᱫᱚ ᱠᱟᱹᱴᱤᱡ ᱧᱚᱜ ᱜᱮᱭᱟ ᱟᱫᱚ ᱪᱚ ᱚᱲᱟᱜ ᱥᱩᱨ ᱨᱮᱜᱮ ᱤᱫᱤᱠᱟᱜ ᱢᱮᱥᱮ᱾ ᱦᱚᱨᱚ ᱵᱚᱨᱚ ᱵᱟᱠᱷᱟᱱ ᱦᱚᱸ ᱫᱟᱜ ᱡᱟᱹᱯᱩᱫ ᱱᱮᱛᱟᱨ ᱫᱤᱱ ᱥᱮ ᱟᱫᱚ ᱨᱤᱢᱤᱞ ᱮ ᱨᱟᱠᱟᱵ ᱠᱮᱫᱟ ᱟᱢ ᱫᱟᱹᱲ ᱟᱹᱜᱩ ᱛᱮᱜᱮ ᱩᱱᱥᱟᱜᱩᱧ ᱠᱷᱚᱱᱟᱜ
ᱦᱮᱸ ᱟᱨ ᱛᱤᱨᱢᱤᱧ ᱞᱚᱦᱚᱫ ᱞᱮᱱᱠᱷᱟᱱ ᱟᱨ ᱵᱷᱟᱜᱤ ᱧᱚᱜ ᱫᱚ ᱵᱟᱢ ᱥᱟᱢᱴᱟᱣ ᱧᱚᱜ ᱫᱮᱭᱟᱜᱼᱟ ᱚᱱᱠᱟᱜᱮ ᱟᱪᱠᱟ ᱜᱮ ᱫᱟᱜ ᱦᱤᱡᱚᱜᱼᱟ ᱛᱚ ᱟᱫᱚ ᱵᱟᱢ ᱵᱟᱢᱩᱡᱽ ᱫᱟᱲᱮᱭᱟᱜᱼᱟ᱾
ᱱᱮᱛᱟᱨ ᱫᱤᱱ ᱫᱚ ᱡᱟᱦᱟᱸ ᱚᱱᱮᱛᱚ ᱵᱟᱠᱚ ᱞᱟᱹᱭᱟ ᱡᱮ ᱦᱚᱴᱟᱛ ᱜᱮ ᱨᱤᱢᱤᱞ ᱮ ᱨᱟᱠᱟᱵ ᱠᱮᱫᱟᱭ, ᱢᱤᱫᱴᱟᱝ ᱜᱟᱞᱢᱟᱨᱟᱣ ᱵᱟᱝ ᱦᱮᱱᱟᱜ ᱟᱠᱟᱫᱟ ᱞᱟᱹᱭ ᱱᱮᱛᱟᱜ ᱟᱜ ᱦᱚᱭ ᱫᱟᱜ ᱨᱤᱢᱤᱞ ᱵᱟᱲᱜᱮ ᱨᱤᱱᱤᱡ ᱥᱟᱫᱚᱢ ᱚᱲᱟᱜ ᱵᱟᱭ ᱵᱚᱞᱚ ᱫᱟᱲᱮ ᱠᱟᱣᱫᱟ᱾
ᱦᱚᱸ
ᱚᱱᱟ ᱦᱩᱭᱩᱜ ᱠᱟᱱᱟ ᱢᱮᱱ ᱠᱟᱛᱷᱟ ᱴᱷᱤᱠᱥᱮ᱾
ᱦᱚᱸ
ᱟᱨ ᱱᱚᱣᱟ ᱢᱤᱫ ᱫᱷᱟᱣ ᱞᱚᱦᱚᱫ ᱞᱮᱱ ᱠᱷᱟᱱ ᱱᱚᱣᱟ ᱫᱟᱢ ᱵᱟᱢ ᱧᱟᱢᱟ ᱚᱱᱠᱟ ᱦᱟ ᱵᱟᱠᱚ ᱦᱟᱛᱟᱣ ᱞᱟᱹᱜᱤᱫᱚᱜᱼᱟ᱾
ᱟᱨ ᱱᱚᱣᱟ ᱱᱚᱣᱟ ᱨᱮᱱᱟᱜ ᱨᱚᱝ ᱦᱚᱸ ᱟᱹᱨᱩ ᱯᱷᱮᱨᱟᱜᱼᱟ ᱵᱟᱝ?
ᱮᱠᱵᱟᱨᱮ ᱠᱟᱛᱷᱟ ᱫᱚ ᱦᱩᱭᱩᱜ ᱠᱟᱱᱟ ᱤᱱᱟᱹ ᱜᱮ ᱚᱱᱟ ᱠᱷᱟᱛᱤᱨ ᱛᱮᱜᱮ ᱦᱩᱭᱩᱜ ᱠᱟᱱᱟ᱾
ᱦᱚᱸ ᱛᱟᱦᱚᱞᱮ ᱠᱷᱟᱱ ᱜᱚᱝᱠᱮ ᱢᱚᱴᱟᱢᱩᱴᱤ ᱪᱮᱫ ᱤᱧ ᱞᱟᱹᱭᱟ ᱫᱚ ᱠᱷᱚᱥᱚᱞᱟ ᱨᱮᱱᱟᱜ ᱫᱟᱢ ᱛᱚ ᱢᱮᱱᱟᱜ ᱜᱮᱭᱟ ᱵᱷᱟᱜᱮ ᱧᱚᱜ ᱢᱤᱫᱴᱟᱝ ᱦᱚᱸ ᱢᱤᱫᱴᱟᱝ ᱟᱞᱚᱯᱮ ᱵᱟᱛᱟ ᱦᱟᱜ ᱡᱚᱛᱚ ᱥᱟᱢᱴᱟᱣ ᱥᱟᱢᱴᱟᱣ ᱠᱟᱜ ᱯᱮ ᱦᱮᱸ᱾
ᱥᱟᱢᱴᱟᱶ ᱫᱚ ᱪᱮᱫ ᱦᱩᱭᱩᱜ ᱜᱮᱭᱟ ᱢᱮᱱ ᱫᱚ ᱵᱟᱝ᱾
ᱦᱩᱸ ᱛᱚ ᱟᱞᱩ ᱠᱚᱫᱚ ᱯᱮ ᱨᱚᱦᱟᱭ ᱜᱮᱭᱟ ᱥᱮ ᱵᱟᱝ?
ᱟᱹᱞᱩ ᱫᱚ ᱵᱟᱝ ᱱᱟᱥᱮᱱᱟᱜ ᱞᱟᱛᱟᱨ ᱥᱮᱫ ᱜᱟᱱᱚᱜ ᱠᱟᱱᱟ᱾ ᱟᱨ ᱵᱟᱝᱥᱮ ᱪᱮᱛᱟᱱ ᱥᱮᱫ ᱦᱚᱸ ᱟᱫᱚ ᱪᱮᱛᱟᱱ ᱥᱮᱫ ᱦᱚᱸ ᱱᱤᱡᱮᱨᱟᱜ ᱟᱭᱚᱛᱚ ᱵᱟᱭᱨᱮ ᱨᱮᱱᱟᱜ ᱠᱟᱱᱟ ᱢᱤᱫ ᱵᱟᱨ ᱦᱚᱲ ᱨᱮᱫᱚ ᱵᱟᱝ ᱨᱚᱦᱚᱭ ᱜᱮ ᱴᱷᱤᱠᱟ ᱦᱮᱸ ᱥᱮ ᱵᱟᱝ ᱦᱟᱱᱤ ᱱᱟᱹᱭ ᱢᱟᱱᱮ ᱡᱟᱦᱟᱸᱭ ᱵᱚᱞᱮ ᱩᱴᱠᱟᱹᱣ ᱩᱴᱠᱟᱹ ᱛᱮᱜᱮ ᱩᱴᱠᱟᱹ ᱪᱟᱵᱟᱭ ᱛᱢᱟᱠᱩ ᱛᱟᱦᱞᱮ ᱥᱟᱸᱜᱤᱧ ᱦᱚᱲ ᱫᱚ ᱵᱟᱠᱚ ᱨᱚᱦᱚᱭ ᱠᱷᱟᱹᱛᱤᱨ ᱛᱚ ᱵᱟᱝ ᱨᱚᱦᱚᱭ ᱦᱩᱭᱩᱜᱼᱟ ᱱᱤᱡᱮ ᱦᱚᱸ
ᱚ ᱟᱞᱮ ᱦᱮᱸ ᱟᱞᱮ ᱡᱮᱢᱚᱱ ᱟᱞᱮ ᱯᱩᱨᱟᱹ ᱢᱟᱴᱷᱜ ᱟᱹᱞᱩ ᱟᱨ ᱟᱞᱩ ᱛᱟᱦᱚᱞᱮ ᱠᱷᱟᱱ ᱫᱚ ᱚᱠᱚᱭ ᱚᱠᱟᱴᱮ ᱩᱴᱟᱹᱣᱟ ᱡᱟᱭᱜᱟ ᱵᱟᱭᱟᱢ ᱢᱮᱪ ᱢᱮᱫ ᱵᱟᱲᱜᱮ ᱨᱮ ᱢᱤᱫᱴᱟᱝ ᱛᱟᱦᱮᱸ ᱞᱮᱱᱠᱷᱟᱱ ᱚᱱᱟ ᱫᱚ ᱮᱴᱠᱟᱹᱣ ᱜᱮᱭᱟ ᱥᱮ ᱜᱚᱝᱠᱮ
ᱦᱩᱸ ᱛᱚ ᱨᱟᱯᱟᱜ ᱡᱚᱢ ᱱᱤᱛ ᱛᱩᱵᱩ ᱵᱚᱱ ᱢᱚᱫ ᱛᱚ
ᱟᱞᱮ ᱡᱮᱢᱚᱱ ᱟᱞᱮ ᱡᱮᱢᱚᱱ ᱡᱩᱫᱤ ᱟᱹᱞᱩ ᱪᱷᱟᱰᱟ ᱡᱩᱫᱤ ᱡᱟᱦᱟᱱᱟᱜ ᱞᱮ ᱨᱚᱦᱚᱭᱟ ᱛᱟᱦᱚᱞᱮ ᱵᱟᱝ ᱴᱷᱤᱠᱟᱜ ᱼᱟ ᱡᱮᱢᱚᱱ ᱟᱞᱮ ᱡᱩᱫᱤ ᱵᱟᱫᱟᱢ ᱞᱮ ᱨᱚᱦᱚᱭᱟ ᱜᱚᱴᱟ ᱵᱟᱲᱜᱮ ᱜᱮ ᱟᱹᱞᱩ ᱛᱟᱦᱮᱱᱟ ᱵᱟᱫᱟᱢ ᱛᱟᱦᱮᱱ ᱛᱟᱞᱮᱭᱟ ᱥᱮ ᱚᱱᱟ ᱠᱚ ᱪᱮᱫ ᱚᱱᱟ ᱫᱚ ᱪᱮᱫ ᱦᱚᱲ ᱛᱮᱜᱮ ᱠᱚ ᱪᱟᱵᱟ ᱠᱚᱜ ᱠᱟᱜᱟ ᱦᱟᱜ ᱢᱟᱥᱮ ᱱᱟᱜ ᱫᱚ ᱦᱮᱸ ᱦᱚᱲ ᱪᱮᱫ ᱯᱚᱨᱮ ᱨᱚᱦᱚᱭ ᱠᱟᱜ ᱢᱮ ᱮᱱᱠᱷᱟᱱ ᱟᱢᱟᱜ ᱦᱚᱸ ᱵᱷᱟᱜᱮ ᱵᱟᱧᱪᱟᱶ ᱛᱟᱦᱮᱱᱟ ᱥᱮ ᱪᱮᱫ ᱜᱚᱝᱠᱮ
ᱦᱮᱸ
ᱟᱨ ᱛᱟᱦᱚᱞᱮ ᱜᱟᱯᱟᱱᱟᱜ ᱫᱤᱱ ᱚᱠᱟᱞᱮᱠᱟ ᱛᱤᱨᱤᱥᱮ ᱡᱩᱱ ᱠᱚᱨᱮᱱᱟᱜ ᱠᱷᱚᱵᱚᱨ ᱠᱚ
ᱦᱮᱸ ᱢᱚᱴᱟᱢᱩᱴᱤ ᱵᱷᱟᱜᱤ ᱜᱮ ᱚᱱᱟ ᱠᱚᱫᱚ ᱟᱫᱚ ᱟᱞᱮ ᱫᱚ ᱚᱱᱠᱟ ᱫᱚᱢᱮ ᱡᱟᱠ ᱡᱚᱢᱚᱠ ᱵᱚᱞᱛᱮ ᱱᱤᱝᱠᱟᱹᱜᱮ ᱢᱚᱱᱮ ᱡᱤᱣᱤ ᱨᱮ ᱡᱟᱦᱟᱸ ᱞᱮᱠᱟ ᱵᱚᱸᱜᱟ ᱵᱩᱨᱩ ᱫᱮᱵᱟ ᱥᱮᱵᱟ ᱤᱱᱟᱹᱜᱮ ᱵᱤᱥᱤ ᱞᱮ ᱯᱷᱚᱞᱳᱭᱟ ᱟᱨᱠᱤ ᱤᱱᱟᱹ ᱛᱟᱭᱚᱢ ᱫᱚ
ᱚᱱᱟ ᱚᱱᱟᱜᱮ ᱴᱷᱤᱠᱟᱹᱱ ᱜᱮ ᱜᱚᱝᱠᱮ ᱡᱟᱹᱥᱛᱤ ᱨᱟᱹᱥᱠᱟᱹ ᱨᱚᱢᱚᱡᱽ ᱛᱚ ᱫᱤᱱ ᱨᱮᱢᱟ ᱵᱟᱝ ᱜᱟᱱᱚᱜᱼᱟ ᱥᱮ
ᱴᱷᱤᱠ ᱡᱮ ᱱᱤᱭᱟᱹ ᱧᱩᱛᱩᱢ ᱛᱮ ᱱᱤᱭᱟᱹ ᱪᱮᱫ ᱠᱷᱟᱹᱞᱤ ᱵᱚᱸᱜᱟ ᱵᱩᱨᱩ ᱦᱩᱭᱩᱜᱼᱟ ᱮᱵᱚᱝ ᱪᱮᱫᱟᱜ ᱵᱚᱱ ᱠᱚᱨᱟᱣᱟ ᱪᱮᱫ ᱠᱷᱟᱹᱛᱤᱨ ᱵᱚᱱ ᱠᱚᱨᱟᱣᱟ
ᱦᱳᱭ
ᱦᱮᱸᱥᱮ ᱵᱟᱝ ᱪᱮᱫ ᱞᱮᱠᱟᱨᱮ ᱦᱩᱞ ᱦᱩᱭ ᱞᱮᱱᱟ ᱦᱮᱸ ᱱᱚᱜ ᱱᱚᱣᱟ ᱠᱚ ᱟᱵᱚ ᱵᱚᱱ
ᱦᱮᱸ
ᱧᱮᱞ ᱫᱚᱨᱠᱟᱨ ᱨᱟᱵᱚᱱ ᱴᱷᱤᱠ
ᱦᱮᱸ ᱦᱩᱸ ᱮᱠᱟᱞ ᱡᱮ ᱨᱟᱹᱥᱠᱟᱹ ᱨᱚᱢᱚᱡᱽ ᱫᱤᱱ ᱠᱟᱱᱟ ᱫᱚᱢᱮ ᱵᱚᱱ ᱛᱩᱢᱫᱟᱜ ᱴᱟᱠᱟ ᱫᱚᱢᱮ ᱵᱚᱱ ᱨᱟᱹᱥᱠᱟᱹ ᱠᱼᱟ ᱱᱚᱣᱟ ᱛᱚᱦᱚᱸ ᱮᱴᱟᱜ ᱦᱚᱲ ᱦᱚᱸ ᱪᱮᱫ ᱠᱚ ᱞᱟᱹᱭᱟ ᱮᱫ ᱨᱟᱹᱥᱠᱟᱹᱭᱟ ᱠᱚ ᱦᱚᱲ ᱦᱚᱸ ᱛᱚᱠᱷᱚᱱ ᱫᱚ ᱮ ᱦᱩᱞ ᱫᱤᱵᱚᱥ ᱫᱚ ᱵᱟᱭ ᱢᱮᱛᱟᱢᱟ ᱦᱩᱞ ᱩᱛᱥᱚᱵ ᱮ ᱢᱮᱛᱟᱜ ᱛᱟᱢᱟ ᱦᱟᱸᱜ
ᱴᱷᱤᱠ ᱴᱷᱤᱠ ᱥᱮᱚᱛ ᱫᱚ ᱠᱟᱱ ᱜᱮᱭᱟ
ᱦᱩᱸ